ᱦᱮᱞᱳ ᱦᱮᱸ ᱡᱚᱦᱟᱨ ᱜᱮ ᱜᱚᱝᱠᱮ ᱾
ᱦᱩᱸ ᱡᱚᱦᱟᱨ ᱜᱮ ᱜᱚᱝᱠᱮ ᱾
ᱦᱚ
ᱟᱫᱚ ᱪᱮᱫ ᱠᱚ ᱪᱤᱠᱟᱹ ᱵᱟᱲᱟ ᱦᱳᱭᱳᱜ ᱠᱟᱱᱟ?
ᱪᱮᱫ ᱦᱚᱸ ᱪᱤᱠᱟᱹ ᱵᱟᱲᱟ ᱫᱚ ᱵᱟᱝ ᱦᱩᱭ ᱠᱟᱱᱟ ᱡᱤᱨᱟᱹ ᱫᱩᱲᱩᱵ ᱡᱤᱨᱟᱹᱣ ᱵᱟᱲᱟ ᱠᱟᱱᱟᱞᱮ ᱾
ᱚ ᱦᱮᱸᱛᱚ ᱟ ᱛᱚᱵᱮ ᱡᱚᱢ ᱵᱟᱲᱟ ᱦᱩᱭᱱᱟ ᱥᱮ ᱟᱹᱣᱨᱤ?
ᱡᱚᱢ ᱵᱟᱲᱟ ᱠᱚᱫᱚ ᱦᱟᱸᱜ ᱜᱚᱝᱠᱮ ᱵᱟᱝ ᱦᱩᱭ ᱵᱟᱲᱟᱣ ᱠᱟᱱᱟ ᱟᱞᱮ ᱫᱚ ᱱᱚᱜᱼᱚᱭ ᱠᱮᱵᱚᱞ ᱤᱥᱤᱱ ᱵᱟᱥᱟᱝ ᱦᱟᱸᱜ ᱦᱩᱭᱩᱜ ᱠᱟᱱᱟ ᱾
ᱚ ᱚ ᱦᱮᱸ ᱛᱚ ᱾
ᱟᱨ ᱟᱯᱮᱜᱤ
ᱦᱚᱸ ᱟᱞᱮ ᱫᱚ ᱱᱜᱚᱭ ᱤᱥᱤᱱ ᱵᱟᱥᱟᱝ ᱫᱚ ᱦᱩᱭ ᱠᱟᱱᱟ ᱾ ᱮᱱᱟᱝ ᱧᱚᱜ ᱨᱮᱜᱮ ᱟᱫᱚ ᱡᱚᱢ ᱠᱚᱫᱚ ᱟᱹᱣᱨᱤᱭᱜᱼᱟ ᱟᱨᱠᱤ ᱾
ᱚᱸ ᱾
ᱚ ᱟᱨ ᱛᱚᱵᱮ ᱪᱮᱫ ᱠᱚᱢ ᱠᱟᱹᱢᱤ ᱵᱟᱲᱟᱭᱫᱟ?
ᱠᱟᱹᱢᱤ ᱠᱚᱫᱚ ᱦᱟᱸᱜ ᱱᱟᱦᱟᱜ ᱱᱤᱛᱚᱜ ᱫᱚ ᱦᱟᱸᱜ ᱵᱟᱹᱱᱩᱜ ᱦᱟᱛᱟᱲᱟ ᱾ ᱛᱚ ᱠᱟᱹᱢᱤ ᱢᱟ ᱱᱚᱜᱼᱚᱭ ᱵᱟᱹᱫᱽ ᱠᱚᱨᱮ ᱜᱮ ᱦᱟᱸᱜ ᱞᱮ ᱠᱟᱹᱢᱤ ᱵᱟᱲᱟᱭ ᱜᱮᱭᱟ ᱾
ᱚ ᱦᱮᱸ ᱛᱚ ᱾
ᱵᱟᱹᱫᱽ ᱠᱚᱨᱮ ᱜᱮ ᱦᱟᱸᱜ ᱞᱮ ᱠᱟᱹᱢᱤ ᱵᱟᱲᱟᱭᱟ ᱟᱨ ᱮᱨ ᱟᱯᱷᱚᱨ ᱠᱚᱦᱟᱸᱜ ᱱᱚᱣᱟ ᱠᱷᱮᱛ ᱠᱚᱞᱮ ᱥᱤ ᱵᱟᱲᱟ ᱠᱮᱫᱟ ᱾
ᱚ ᱚ ᱮᱨ ᱟᱯᱷᱚᱨ ᱫᱚ ᱦᱩᱭ ᱮᱱ ᱛᱟᱯᱮᱭᱟ ᱥᱮ ᱟᱹᱣᱨᱤ?
ᱟᱞᱮ ᱫᱚ ᱦᱟᱸᱜ ᱠᱷᱮᱛ ᱠᱚᱦᱚᱸ ᱞᱮ ᱥᱤ ᱵᱟᱲᱟᱣ ᱠᱟᱫᱟ ᱟᱫᱚ ᱟᱹᱣᱨᱤ ᱦᱩᱭᱩᱜᱼᱟ ᱾ ᱜᱟᱯᱟ ᱦᱟᱸᱜ ᱵᱟᱥᱮᱜ ᱞᱮ ᱟᱯᱷᱚᱨᱟ ᱾
ᱚ ᱟᱨ ᱢᱟᱱᱮ ᱥᱤ ᱞᱟᱹᱦᱩᱫ ᱠᱟᱛᱮ ᱯᱮ ᱫᱚᱦᱚᱣ ᱠᱟᱫᱟ ᱟᱫᱚ ᱦᱟᱸᱜ ᱠᱷᱟᱱ ᱟᱯᱷᱚᱨ ᱠᱟᱛᱮ ᱯᱮ ᱮᱸ ᱞᱮᱠᱷᱟᱡ ᱜᱮ ᱦᱩᱭᱩᱜ ᱛᱟᱯᱮᱭᱟ ᱛᱚᱵᱮ ᱦᱮᱸ ᱵᱟᱝ ᱥᱮ?
ᱦᱮᱸ ᱦᱮᱸ ᱥᱤ ᱞᱚᱥᱚᱜ ᱠᱟᱛᱮ ᱞᱮ ᱫᱚᱦᱚ ᱠᱟᱜᱼᱟ ᱾
ᱚ ᱦᱮᱸ ᱛᱚ ᱾
ᱟᱨ ᱜᱚᱝᱠᱮ ᱪᱮᱫ ᱠᱚᱢ ᱪᱤᱠᱟᱹ ᱵᱟᱲᱟᱭᱟ ᱟᱢᱫᱚ ᱟᱪᱪᱷᱟ ᱞᱟᱹᱭ ᱛᱟᱞᱟᱝ ᱢᱮ?
ᱦᱮᱸ ᱪᱤᱠᱟᱹ ᱦᱚᱸ ᱵᱟᱝ ᱚᱱᱮ ᱢᱟᱴᱷ ᱠᱚᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ᱾ ᱟᱨ ᱟᱨ ᱱᱤᱭᱟᱹ ᱜᱷᱟᱹᱲᱤᱡ ᱫᱚ ᱚᱱᱠᱟ ᱞᱮᱠᱟ ᱠᱟᱹᱢᱤ ᱦᱚᱸ ᱵᱟᱹᱱᱩᱜᱼᱟ ᱪᱮᱫ ᱦᱚᱸ ᱾ ᱟᱫᱚ ᱦᱚᱸᱜᱚᱭ ᱮᱨ ᱟᱯᱷᱚᱨ ᱠᱚᱜᱮ ᱚᱱᱟ ᱠᱚᱜᱮ ᱠᱟᱹᱢᱤ ᱵᱟᱲᱟ ᱦᱩᱭᱩᱜ ᱠᱟᱱᱟ ᱾ ᱟᱨ ᱚᱱᱟ ᱥᱟᱶ ᱥᱟᱶᱛᱮ ᱱᱚᱜᱚᱭ ᱠᱷᱮᱛ ᱠᱚᱨᱮ ᱜᱩᱨᱤᱡᱽ ᱠᱚ ᱥᱟᱜᱟᱲ ᱵᱟᱲᱟ ᱦᱩᱭᱩᱜ ᱠᱟᱱᱟ ᱟᱨᱠᱤ ᱾
ᱚ ᱾ ᱪᱮᱫ ᱟᱫᱚ ᱵᱚᱱ ᱢᱮᱱᱟ ᱟᱵᱚ, ᱟᱵᱚ ᱥᱚᱢᱟᱡ ᱨᱮᱱ ᱦᱚᱲ ᱜᱮ ᱡᱟᱦᱟᱸᱭ ᱢᱮᱱᱟᱭ ᱠᱷᱟᱡ ᱢᱟ ᱟᱹᱰᱤ ᱢᱟᱨᱟᱝ ᱡᱟᱜᱟ ᱨᱮ ᱢᱮᱱᱟᱭ ᱟᱨ ᱡᱟᱦᱟᱸᱭ ᱵᱟᱹᱱᱩᱭ ᱠᱷᱟᱡ ᱢᱟ ᱮᱛᱮ ᱟᱹᱰᱤ ᱛᱟᱭᱱᱚᱢ ᱨᱮ ᱢᱮᱱᱟᱭ ᱩᱱᱤ ᱢᱟ ᱾ ᱩᱱᱤᱭᱟᱜ ᱢᱟ ᱩᱱᱟᱹᱜ ᱜᱟᱱ ᱡᱮ ᱚᱱᱟ ᱠᱚ ᱠᱩᱠᱢᱩ ᱦᱚᱸ ᱥᱮ ᱚᱱᱟ ᱠᱚ ᱫᱷᱟᱨᱮ ᱯᱟᱥᱮ ᱨᱮᱦᱚᱸ ᱵᱟᱹᱱᱩᱜ ᱰᱚᱱᱟ ᱾
ᱵᱟᱝ ᱵᱟᱝ ᱵᱟᱱᱩᱜ ᱵᱚᱱᱟ ᱾
ᱮᱸ ᱡᱟᱦᱟᱸᱭ ᱢᱮᱱᱟᱜ ᱵᱚᱱ ᱠᱷᱟᱡ ᱮᱱᱛᱮ ᱟᱹᱰᱤ ᱢᱟᱨᱟᱝ ᱢᱟᱨᱟᱝ ᱡᱟᱭᱜᱟ ᱨᱮ ᱪᱮᱫ ᱩᱱᱤ ᱟᱰᱮ ᱯᱟᱥᱮ ᱨᱮ ᱪᱟᱞᱟᱜ ᱦᱚᱸ ᱵᱟᱝ ᱜᱟᱱᱚᱜ-ᱟ᱾
ᱩᱦᱩᱜ ᱩᱦᱩᱜ ᱚᱱᱠᱟᱱ ᱡᱟᱭᱜᱟ ᱨᱮᱜᱮ,
ᱟᱵᱩ ᱟᱨᱦᱚᱸ ᱠᱤᱪᱷᱩᱜᱟᱱ ᱟᱵᱚ ᱥᱟᱱᱛᱟᱲ ᱦᱚᱯᱚᱱ ᱡᱟᱦᱟᱸ ᱢᱮᱱᱟᱜ ᱵᱚᱱᱟ ᱢᱟᱱᱮ ᱮᱢᱚᱱ ᱡᱟᱭᱜᱟ ᱨᱮ ᱢᱮᱱᱟᱜ ᱵᱚᱱᱟ ᱫᱚ ᱛᱚ ᱨᱟᱠᱟᱵ ᱪᱟᱞᱟᱜ ᱜᱤ ᱦᱟᱸᱜ ᱟᱹᱰᱤ ᱟᱵᱚ ᱢᱩᱥᱠᱤᱞ ᱜᱮ ᱵᱩᱡᱷᱟᱹᱜ ᱠᱟᱱᱟ᱾
ᱦᱩᱸ,
ᱟᱫᱚ ᱟᱵᱚ ᱫᱚ ᱦᱟᱸᱜ ᱚᱱᱮ ᱥᱮᱫᱟᱭ ᱠᱷᱚᱡ ᱜᱮ ᱦᱟᱸᱜ ᱚᱱᱠᱟ ᱠᱟᱛᱮ ᱜᱮᱵᱚᱱ ᱦᱮᱡ ᱤᱫᱤ ᱟᱠᱟᱱᱟ ᱦᱚᱲ ᱠᱚ ᱡᱟᱦᱟᱸ ᱛᱤᱱᱟᱹᱜ ᱜᱮ ᱢᱮᱱᱟᱜ ᱵᱚᱱ, ᱡᱟᱦᱟᱸᱭᱟᱜ ᱠᱩᱨᱩᱢᱩᱴᱩ ᱢᱮᱱᱟᱜ-ᱟ ᱱᱤᱡᱮᱨ ᱢᱚᱱ ᱠᱷᱚᱡ ᱥᱮ ᱠᱷᱚᱱ ᱡᱟᱦᱟᱸᱭ ᱥᱮ ᱟᱵᱚ ᱨᱮᱱ ᱜᱚᱜᱚ ᱵᱟᱵᱟ ᱠᱚ ᱡᱟᱦᱟᱸ ᱠᱚ ᱛᱟᱦᱮᱸ ᱠᱟᱱᱟ ᱩᱱᱠᱩ ᱠᱚᱣᱟᱜ ᱩᱫᱫᱮᱜ ᱡᱟᱦᱟᱸ ᱛᱟᱦᱮᱸ ᱠᱟᱱ ᱛᱟᱠᱚᱣᱟ ᱟᱠᱚ ᱡᱮ ᱤᱧ ᱨᱮᱱ ᱜᱤᱫᱽᱨᱟᱹ ᱥᱮ ᱚᱞᱚᱜ ᱯᱟᱲᱦᱟᱣ ᱠᱟᱛᱮᱫ ᱢᱟᱨᱟᱝ ᱡᱟᱭᱜᱟ ᱨᱤᱧ ᱥᱮᱴᱨᱮᱭᱟ ᱩᱱᱠᱩ ᱠᱚ ᱦᱟᱸᱜ ᱫᱚ ᱱᱤᱛᱚᱜ ᱫᱚ ᱡᱟᱦᱟᱸ ᱧᱮᱞᱚᱜ ᱠᱟᱱᱟ ᱩᱱᱠᱩ ᱠᱚᱫᱚ ᱦᱟᱸᱜ ᱱᱟᱦᱟᱜ ᱡᱩᱜᱽ ᱨᱮᱫᱚ ᱦᱟᱸᱜ ᱟᱹᱰᱤ ᱱᱟᱯᱟᱭ ᱡᱟᱭᱜᱟ ᱨᱮᱠᱚ ᱥᱮᱴᱮᱨ ᱟᱠᱟᱱᱟ᱾
ᱦᱩᱸ ᱦᱩᱸ ᱦᱮᱸ
ᱪᱮ ᱵᱟᱹᱲᱤᱡ ᱤᱧ ᱢᱮᱱᱫᱟ ᱜᱚᱢᱠᱮ?
ᱵᱟᱝ ᱵᱟᱝ ᱮᱠᱫᱚᱢ ᱥᱟᱹᱨᱤ ᱠᱟᱛᱷᱟ ᱜᱮᱢ ᱢᱮᱱ ᱠᱟᱜᱼᱟ ᱱᱚᱝᱠᱟ ᱜᱮ ᱧᱮᱞᱚᱜ ᱠᱟᱱᱟ ᱡᱟᱦᱟᱸᱭ ᱜᱮ ᱢᱟᱱᱮ ᱜᱚ ᱵᱟᱵᱟ ᱛᱟᱠᱚᱼᱼ ᱚᱱᱠᱟ ᱞᱮᱠᱟ ᱟᱠᱚ ᱥᱤᱠᱷᱱᱟᱹᱛ ᱠᱚ ᱮᱢ ᱠᱟᱫ ᱠᱚᱣᱟ᱾ ᱥᱮ ᱚᱱᱠᱟ ᱞᱮᱠᱟ ᱚᱞ ᱯᱟᱲᱦᱟᱣ ᱨᱮᱠᱚ ᱡᱚᱯᱲᱟᱣ ᱫᱚᱦᱚ ᱞᱮᱫ ᱠᱚᱣᱟ ᱢᱟᱱᱮ ᱩᱱᱠᱩ ᱠᱚᱢᱟ ᱱᱤᱛᱚᱜᱼᱼ ᱴᱚᱜᱚᱜ ᱠᱟᱱᱟ ᱟᱹᱰᱤ ᱵᱷᱟᱞᱤ ᱵᱷᱟᱞᱤ ᱡᱟᱭᱜᱟ ᱨᱮᱜᱮ ᱦᱮᱱᱟᱜ ᱠᱚᱣᱟ᱾ ᱩᱱᱠᱩᱣᱟᱜ ᱯᱚᱸᱪᱤᱥᱚᱱ ᱠᱚᱦᱚᱸ ᱵᱷᱟᱞᱤ ᱜᱮ ᱦᱮᱱᱟᱜᱼᱟ ᱟᱨ ᱚᱱᱠᱟ ᱞᱮᱠᱟᱼᱼ ᱵᱟᱠᱚ ᱥᱮᱬᱟ ᱦᱚᱪᱚ ᱫᱟᱲᱮ ᱟᱠᱟᱫ ᱠᱚᱣᱟ ᱡᱟ ᱵᱟᱠᱚ ᱚᱞ ᱯᱟᱲᱦᱟᱣ ᱦᱚᱪᱚ ᱫᱟᱲᱮ ᱟᱠᱟᱫ ᱠᱚᱣᱟ, ᱦᱮᱸ ᱥᱮ ᱵᱟᱠᱚ ᱚᱞ ᱯᱟᱲᱦᱟᱣ ᱦᱚᱪᱚ ᱟᱠᱟᱫ ᱠᱚᱣᱟ ᱚᱱᱠᱟ ᱞᱮᱠᱟ ᱟᱨ ᱩᱱᱠᱩ ᱢᱟ ᱱᱤᱛᱚᱝ ᱫᱚ ᱚᱱᱮ ᱛᱟᱭᱚᱢ ᱨᱮᱜᱮ ᱦᱮᱱᱟᱜ ᱠᱚᱣᱟ ᱟᱨᱼᱼ ᱦᱮᱸ ᱡᱮ ᱟᱠᱚ ᱦᱚᱸ ᱚᱱᱠᱟ ᱫᱚ ᱵᱟᱠᱚ ᱪᱤᱱᱛᱟᱹᱭᱮᱫᱟ ᱡᱮ ᱦᱟᱯᱮᱱ ᱟᱞᱮ ᱨᱮᱱ ᱯᱚᱝ ᱯᱚᱝᱲᱟ ᱠᱚ, ᱟᱞᱮ ᱨᱮᱱ ᱜᱤᱫᱽᱟᱹᱨ, ᱯᱤᱫᱽᱨᱟᱹ ᱠᱚ ᱚᱱᱠᱟ ᱩᱱᱠᱩ ᱦᱚᱸᱞᱮ ᱟᱞᱮ ᱵᱟᱞᱮ ᱥᱤᱠᱷᱱᱟᱹᱛ ᱵᱟᱞᱮ ᱧᱟᱢ ᱟᱠᱟᱫᱟ ᱱᱩᱠᱩ ᱞᱮ ᱥᱤᱠᱷᱱᱟᱹᱛ ᱠᱚᱣᱟ᱾ ᱱᱩᱠᱩ ᱞᱮ ᱚᱞ ᱯᱟᱲᱦᱟᱣ ᱦᱚᱪᱚ ᱠᱚᱣᱟ ᱥᱮ ᱱᱩᱠᱩ ᱟᱨᱚ ᱡᱟᱦᱟᱸᱭ ᱪᱮᱛᱟᱱᱨᱮ ᱦᱮᱱᱟᱜ ᱠᱚᱣᱟ᱾ ᱩᱱᱠᱩ ᱞᱮᱠᱟᱱᱟᱜ ᱡᱟᱭᱜᱟ ᱨᱮᱞᱮ ᱨᱟᱠᱟᱵ ᱦᱚᱪᱚ ᱠᱚᱣᱟ ᱟᱨᱠᱤ ᱥᱮ ᱩᱱᱠᱩ ᱞᱮᱠᱟᱱᱟᱜ ᱡᱟᱭᱜᱟ ᱨᱮ ᱯᱚᱡᱤᱥᱮᱱ ᱨᱮᱼᱼ ᱛᱤᱸᱜᱩ ᱠᱚᱣᱟᱞᱮ ᱟᱨ ᱱᱩᱠᱩ ᱦᱚᱸ ᱧᱮᱞᱚᱜᱚᱜ ᱠᱟᱱᱟ ᱱᱚᱝᱠᱟ ᱠᱩᱨᱩ ᱢᱩᱴᱩ ᱜᱮ ᱵᱟᱠᱚ ᱦᱟᱛᱟᱣ ᱮᱫᱟ ᱱᱩᱠᱩ ᱦᱚᱸ ᱟᱫᱚ ᱵᱟᱠᱚᱼᱼ ᱥᱟᱹᱛ ᱥᱟᱯᱲᱟᱣ ᱦᱚᱪᱚᱭᱮᱫ ᱠᱚᱣᱟ ᱚᱱᱠᱟ ᱞᱮᱠᱟ ᱚᱞ ᱯᱟᱲᱦᱟᱣ ᱦᱚᱸ ᱵᱟᱠᱚ ᱥᱮᱬᱟ ᱦᱚᱪᱚᱭᱮᱫ ᱠᱚᱣᱟ ᱟᱫᱚ ᱚᱱᱠᱟ ᱞᱮᱠᱟ ᱠᱚᱼᱼ ᱤᱫᱤ ᱞᱮᱠᱷᱟᱱ ᱫᱚ ᱟᱫᱚ ᱪᱤᱠᱟᱹ ᱞᱮᱠᱟᱛᱮ ᱩᱱᱠᱩ ᱦᱚᱸ ᱚᱱᱟ ᱯᱚᱡᱤᱥᱮᱱ ᱨᱮᱠᱚ ᱥᱮᱱᱚᱜ-ᱟ ᱥᱮ ᱩᱱᱠᱩ, ᱪᱤᱠᱟᱹᱛᱮᱠᱚ ᱵᱩᱡᱟ ᱡᱮ ᱟᱞᱮ ᱱᱚᱣᱟ ᱰᱟᱦᱟᱨ ᱛᱮᱞᱮ ᱛᱟᱲᱟᱢ ᱞᱮᱠᱷᱟᱱ ᱱᱚᱣᱟ ᱡᱟᱭᱜᱟ ᱨᱮᱼᱼ ᱞᱮ ᱥᱤᱭᱳᱜᱟ ᱦᱮᱸᱥᱮ ᱩᱱᱠᱩ ᱫᱚ ᱱᱤᱛ ᱫᱚᱼᱼ ᱵᱟᱠᱚ ᱵᱟᱲᱟᱭᱟ ᱪᱮᱫ ᱦᱚᱸ ᱩᱱᱠᱩ ᱦᱚᱸᱛᱚ ᱩᱫᱩᱜ ᱤᱫᱤᱭᱟᱠᱚ ᱦᱩᱭᱩᱜᱼᱟ ᱡᱮ ᱟᱯᱮ ᱱᱚᱣᱟ ᱰᱟᱦᱟᱨᱼᱼ ᱛᱮᱯᱮ ᱥᱮᱱ ᱞᱮᱱᱠᱷᱟᱱ ᱱᱚᱣᱟ ᱱᱚᱝᱠᱟᱱ ᱢᱤᱫᱴᱮᱱ ᱡᱟᱭᱜᱟ ᱨᱮᱯᱮ ᱪᱟᱞᱟᱜᱼᱟ᱾ ᱡᱟᱦᱟᱸ ᱦᱤᱞᱚᱜ ᱟᱯᱮ ᱱᱟᱯᱟᱭ ᱛᱮᱯᱮ ᱛᱟᱦᱮᱸ ᱫᱟᱲᱮᱭᱟᱜ-ᱟ ᱦᱮᱸ ᱵᱟᱝ ᱥᱮᱼᱼ
ᱦᱩᱸ
ᱥᱮ ᱱᱤᱡᱮᱨ ᱡᱤᱭᱚᱱ ᱯᱮ ᱠᱷᱟᱸᱰᱟᱣᱟ ᱵᱷᱟᱜᱤᱼᱼ
ᱦᱮᱸ ᱟᱵᱚ ᱦᱟᱸᱜ ᱡᱮᱢᱚᱱ ᱟᱵᱚ ᱡᱮᱢ ᱟᱵᱚ ᱱᱤᱛᱚᱜ ᱦᱟᱸᱜ ᱱᱟᱦᱟᱜ ᱡᱩᱜᱽ ᱨᱮᱼᱼ ᱟᱵᱚ ᱡᱟᱦᱟᱸ ᱛᱤᱱᱟᱹᱜ ᱜᱮᱵᱚᱱ ᱥᱤᱠᱷᱱᱟᱹᱛ ᱟᱠᱟᱱᱼᱼ ᱚᱱᱟ ᱫᱚ ᱵᱟᱵᱚᱱ ᱵᱟᱰᱟᱭᱟ᱾ ᱢᱮᱱᱠᱷᱟᱱ ᱞᱟᱹᱭ ᱜᱟᱱᱚᱜᱼᱟ ᱟᱵᱚ ᱫᱚ ᱛᱟᱦᱚᱸ ᱟᱵᱚᱨᱮᱱ ᱡᱟᱦᱟᱸ ᱜᱤᱫᱽᱨᱟᱹ ᱠᱚ ᱦᱟᱸᱜ ᱱᱚᱜ-ᱚᱭ ᱦᱟᱸᱜᱼᱼ ᱱᱟᱜᱟᱢ ᱠᱟᱱ ᱫᱤᱱ ᱨᱮᱦᱟᱸ ᱠᱚ ᱩᱱᱠᱩᱣᱟᱜ ᱩᱭᱦᱟᱹᱨ ᱫᱚ ᱟᱵᱚ ᱫᱚ ᱢᱮᱱᱟᱜ ᱛᱟᱵᱚᱱᱟ, ᱡᱮ ᱩᱱᱠᱩ ᱛᱟᱭᱚᱢ ᱛᱮ ᱪᱮᱫ ᱠᱚ ᱪᱤᱠᱟᱹᱭᱟ ᱡᱮ ᱡᱟᱦᱟᱱᱟᱜ ᱪᱤᱠᱟᱹᱴᱩ ᱠᱚ ᱦᱩᱭᱩᱜᱼᱟ᱾ ᱛᱚᱵᱮ ᱟᱹᱱᱤᱡᱽ ᱜᱮ ᱦᱟᱸᱜ ᱩᱱᱠᱩ ᱠᱚ ᱜᱤᱫᱽᱨᱟᱹ ᱫᱚ ᱛᱮ ᱢᱚᱸᱡᱽ ᱦᱚᱨᱛᱮ ᱥᱮ ᱢᱚᱸᱡᱽ ᱡᱟᱼᱼ ᱟᱠᱟ ᱨᱮ ᱦᱟᱸᱜ ᱡᱟᱦᱟᱸ ᱛᱤᱥ ᱦᱟᱸᱜ ᱠᱚ ᱛᱟᱲᱟᱢᱟ ᱟᱨ ᱞᱟᱦᱟ ᱧᱚᱜ ᱨᱮᱱ ᱦᱚᱲ ᱜᱩᱱᱟᱹᱱ ᱛᱟᱦᱮᱸ ᱠᱟᱱ ᱛᱟᱠᱚᱣᱟ ᱥᱮ ᱪᱮᱠᱟ ᱠᱟᱱ ᱛᱟᱠᱚᱣᱟ᱾ ᱚᱱᱟ ᱫᱚ ᱤᱧ ᱦᱚᱸᱼᱼ ᱩᱱᱟᱹᱜ ᱜᱟᱱ ᱫᱚ ᱦᱟᱸᱜ ᱵᱟᱹᱧ ᱵᱟᱲᱟᱭ ᱫᱟᱲᱮ ᱠᱟᱱᱟ ᱥᱮ ᱵᱟᱹᱧ ᱞᱟᱹᱭᱮ ᱠᱟᱱᱟ᱾ ᱥᱮ ᱞᱟᱦᱟ ᱛᱮᱱᱟᱜ ᱚᱱᱠᱟ ᱜᱮ ᱦᱚᱲ ᱠᱚ ᱛᱟᱦᱮᱸ ᱠᱟᱱᱟ ᱵᱟᱝ ᱫᱚ ᱪᱮᱫ ᱚᱱᱟ ᱜᱮ ᱵᱟᱝ ᱵᱩᱡᱩᱜ ᱠᱟᱱᱟ? ᱠᱤᱱᱛᱩ ᱞᱟᱹᱭ ᱛᱮᱫᱚ ᱜᱟᱱᱚᱜᱼᱟ ᱡᱮ ᱟᱵᱚ ᱡᱮᱢᱚᱱᱼᱼ ᱜᱤᱫᱽᱨᱟᱹ ᱠᱚ ᱞᱟᱹᱜᱤᱫ ᱥᱮ ᱟᱭᱢᱟ ᱠᱤᱪᱷᱩᱼᱼ ᱦᱚᱲ ᱠᱚ ᱞᱟᱹᱜᱤᱫ ᱥᱮ ᱵᱚᱱ ᱠᱩᱨᱩᱢᱩᱴᱩᱭᱮᱫᱟ ᱡᱮ ᱤᱧᱨᱮᱱ ᱜᱤᱫᱽᱨᱟᱹ ᱡᱮ ᱢᱚᱸᱡᱽ ᱡᱟᱭᱟᱨ ᱨᱮᱼᱼ ᱡᱟᱦᱟᱸ ᱛᱤᱥ ᱡᱮᱱᱚ ᱛᱟᱦᱮᱱᱼᱼ ᱥᱮ ᱚᱞᱚᱜ ᱯᱟᱲᱦᱟᱣ ᱠᱟᱛᱮ ᱨᱮᱦᱚᱸ ᱵᱩᱜᱤ ᱵᱟᱭ ᱡᱟᱦᱟᱸ ᱫᱟᱲᱮᱭᱟᱫᱟ ᱡᱟᱦᱟᱱ ᱡᱤᱱᱤᱥ ᱛᱟᱸ ᱨᱮᱦᱚᱸ ᱟᱡᱼᱼ ᱛᱚ ᱢᱤᱫ ᱴᱟᱝ, ᱢᱮᱜ ᱢᱟᱨᱥᱟᱞ ᱠᱟᱛᱮ ᱡᱟᱦᱟᱸ ᱛᱤᱥ ᱡᱮᱱᱚ ᱡᱟᱦᱟ ᱱᱟᱜ ᱱᱟᱯᱟᱭ ᱠᱟᱹᱢᱤ ᱨᱮᱦᱚᱸ ᱡᱮᱱᱚ ᱛᱟᱦᱮᱱ ᱚᱱᱠᱟ ᱩᱫᱮᱠ ᱜᱩᱱᱟᱹᱱ ᱛᱟᱦᱮᱱ ᱠᱟᱱᱟ᱾
ᱦᱮᱸ᱾ ᱟᱫᱚ ᱚᱱᱟ ᱜᱮᱛᱚ? ᱟᱸ ᱚᱱᱠᱟ ᱢᱟ, ᱵᱟᱠᱚ ᱧᱮᱞᱚᱜᱚᱜ ᱠᱟᱱᱟ ᱾ ᱟᱻ ᱚᱱᱠᱟ ᱛᱟᱦᱞᱮ ᱡᱚᱛᱚ ᱦᱚᱲᱟᱜ, ᱡᱩᱫᱤ? ᱪᱤᱱᱛᱟᱹ ᱵᱷᱟᱵᱱᱟ ᱛᱟᱦᱮᱸ ᱠᱚᱜᱼᱟ ᱾ ᱩᱭᱦᱟᱹᱨ ᱵᱷᱟᱵᱱᱟ ᱛᱮᱭᱟ ᱠᱚ, ᱮᱸ, ᱡᱮ ᱡᱟᱦᱟᱸ ᱞᱮᱠᱟ ᱜᱮ, ᱢᱮᱫ ᱢᱟᱨᱥᱟᱞ ᱞᱮᱠᱟ ᱦᱚᱸ ᱡᱩᱫᱤ? ᱥᱤᱠᱷᱱᱟᱹᱛ ᱤᱧ ᱮᱢ ᱫᱟᱲᱮᱭᱟᱭᱟ ᱥᱮ ᱾ ᱢᱮᱸᱫ ᱢᱟᱨᱥᱟᱞ ᱞᱮᱠᱟ, ᱥᱤᱠᱷᱱᱟᱹᱛᱚᱜ, ᱮᱼᱫᱟᱲᱮᱭᱟᱜᱼᱟᱭ ᱾ ᱛᱚᱵᱮ ᱩᱱᱤ, ᱟᱡ ᱟᱡ ᱛᱮᱜᱮ, ᱢᱤᱫᱴᱮᱱ ᱟᱭᱟᱜ ᱛᱟᱲᱟᱢ ᱰᱟᱦᱟᱨᱮ, ᱵᱟᱪᱷᱟᱣ ᱫᱟᱲᱮ ᱡᱚᱢᱼᱢᱟᱜᱼᱟᱭ ᱾ ᱥᱮ, ᱩᱱᱤ ᱦᱚᱸ ᱢᱤᱫᱴᱮ ᱱᱮ ᱪᱤᱱᱛᱟᱹᱭᱟᱭ, ᱡᱮ, ᱤᱧ ᱱᱤᱱᱟᱹᱜ ᱜᱟᱱᱤᱧ ᱥᱮᱬᱟ ᱟᱠᱟᱫᱟ ᱾ ᱱᱤᱱᱟᱹᱜ ᱜᱟᱱ, ᱥᱤᱠᱷᱱᱟᱹᱛ ᱦᱩᱭ ᱟᱠᱟᱱ ᱛᱤᱧᱟᱹ ᱾ ᱛᱚᱵᱮ ᱟᱨ, ᱠᱟᱹᱴᱤᱡ ᱤᱧ ᱥᱤᱠᱷᱱᱟᱹᱛ ᱞᱮᱱ ᱠᱷᱟᱱ, ᱢᱤᱫᱴᱮᱱ ᱵᱷᱟᱞᱤ ᱧᱚᱜ, ᱰᱟᱦᱟᱨ ᱤᱧ ᱧᱟᱢᱟ ᱾ ᱥᱮ ᱵᱷᱟᱹᱞᱤ ᱧᱚᱜ, ᱰᱟᱦᱟᱨ ᱤᱧ ᱛᱟᱲᱟᱢ ᱤᱫᱤ ᱫᱟᱲᱮᱭᱟᱜᱼᱟ ᱾ᱦᱮᱸ ᱵᱟᱝ ᱥᱮ?
ᱟᱹᱞᱤᱧᱟᱜ ᱜᱚᱝᱠᱮ, ᱜᱩᱱᱟᱹᱱ ᱫᱚ, ᱱᱚᱜᱼᱚᱭ, ᱡᱮ, ᱟᱵᱩ ᱱᱚᱜᱼᱚᱭ ᱱᱮᱛᱟᱨ ᱱᱟᱦᱟᱜ ᱡᱩᱜᱽ ᱠᱚᱨᱮ ᱦᱟᱸᱜ, ᱱᱚᱜᱼᱚᱭ ᱧᱮᱞᱚᱜ ᱠᱟᱱᱟ ᱾ ᱟᱹᱰᱤ ᱜᱟᱱ, ᱡᱟᱭᱜᱟ ᱨᱮ ᱥᱮ ᱡᱟᱦᱟᱸ ᱯᱚᱨᱤᱵᱮᱥ ᱧᱮᱞᱚᱜ ᱠᱟᱱᱟ ᱾ ᱱᱮᱛᱟᱨ ᱡᱟᱦᱟᱸ ᱛᱮ, ᱱᱮᱛᱟᱜ ᱾
ᱦᱮᱸ
ᱱᱮᱛᱟᱜ ᱞᱮᱠᱟᱱ ᱫᱤᱱᱨᱮ, ᱢᱟᱱᱮ, ᱜᱤᱫᱽᱨᱟᱹ ᱥᱮ, ᱟᱵᱩ ᱠᱚᱸᱦᱚᱸ ᱱᱮᱛᱟᱨ ᱠᱟᱫᱚ ᱛᱷᱚᱲᱟ ᱜᱟᱱ, ᱢᱟᱱᱮ, ᱛᱷᱚᱲᱟ ᱤᱥᱢᱟᱴ ᱧᱚᱜ ᱡᱩᱫᱤ, ᱛᱷᱚᱲᱟ ᱜᱟᱱ ᱡᱩᱫᱤ ᱦᱟᱸᱜ ᱵᱟᱢ ᱛᱟᱦᱮᱸ ᱞᱮᱱ ᱠᱷᱟᱡᱽ, ᱱᱚᱜᱼᱚᱭ ᱛᱷᱚᱲᱟ ᱜᱟᱱ, ᱢᱟᱱᱮ, ᱞᱟᱦᱟ ᱡᱮᱢᱚᱱ ᱦᱚᱲ, ᱟᱹᱰᱤ ᱜᱟᱱ ᱩᱱᱟᱹᱜ ᱜᱟᱱ ᱦᱟᱸᱜ, ᱤᱭᱟᱹ ᱵᱟᱹᱠᱩ ᱛᱟᱦᱮᱸ ᱠᱟᱱᱟ ᱛᱚ ᱾ ᱡᱟᱦᱟᱱᱟᱜ ᱛᱤᱜᱮ, ᱢᱟᱱᱮ, ᱟᱹᱰᱤ ᱜᱟᱱ ᱠᱚ, ᱮᱲᱮ ᱪᱚᱜ ᱠᱟᱱ ᱛᱟᱦᱮᱱᱚᱜ ᱾ ᱟᱫᱚ ᱱᱤᱛ ᱱᱮᱛᱟᱨ ᱫᱚ, ᱡᱮ, ᱚᱞᱚᱜ ᱯᱟᱲᱦᱟᱣ ᱠᱟᱛᱮ, ᱟᱢ ᱡᱮ ᱱᱩᱠᱨᱤ, ᱪᱟᱹᱠᱨᱤ ᱵᱟᱹᱠᱨᱤ, ᱦᱩᱭᱩᱜ ᱛᱟᱢᱟ, ᱚᱱᱠᱟᱱ ᱠᱤᱥᱟᱹ ᱫᱚ ᱵᱟᱹᱱᱩᱜᱼᱟ? ᱱᱚᱜᱼᱚᱭ, ᱡᱮ ᱟᱵᱩ ᱱᱚᱣᱟ ᱵᱩᱱ ᱪᱟᱞᱟᱜ, ᱱᱚᱣᱟ ᱦᱚᱨ ᱵᱩᱱ ᱛᱟᱲᱟᱢ, ᱚᱱᱟ ᱜᱮᱢᱟ ᱡᱮ ᱛᱚ, ᱠᱚ ᱞᱟᱹᱴᱩ ᱠᱟᱛᱷᱟ‌ ᱾
ᱦᱮᱸ, ᱚᱱᱟ ᱜᱮ ᱞᱟᱹᱴᱩ ᱠᱟᱛᱷᱟ ᱫᱚ ᱾
ᱦᱮᱸ ᱾ ᱡᱮ, ᱱᱤᱭᱟᱹ ᱦᱚᱨ ᱛᱮᱧ ᱛᱟᱲᱟᱢ ᱞᱮᱠᱷᱟᱡ, ᱤᱧᱟᱹᱜ ᱢᱚᱸᱡᱽ ᱦᱩᱭᱩᱜᱼᱟ ᱥᱮ ᱵᱟᱹᱲᱤᱡ ᱦᱩᱭᱩᱜᱼᱟ ᱾ ᱚᱱᱟ ᱜᱩᱱᱟᱹᱱ ᱜᱮᱢᱟ, ᱟᱵᱩᱣᱟᱜ ᱟᱹᱰᱤ ᱢᱟᱨᱟᱝ ᱾
ᱮᱸᱼ ᱦᱮᱸ, ᱦᱮᱸ ᱛᱚ ᱾ ᱦᱮᱸᱼᱟᱫᱚ, ᱚᱱᱠᱟ ᱜᱮ ᱱᱮᱛᱟᱨ ᱢᱟ, ᱡᱩᱫᱤ ᱡᱷᱚᱛᱚ ᱦᱚᱲ ᱜᱮ, ᱚᱱᱠᱟ ᱠᱚ ᱢᱟᱱᱮ, ᱩᱭᱦᱟᱹᱨ ᱵᱷᱟᱵᱱᱟᱭ ᱟᱠᱚ ᱾ ᱡᱮ ᱤᱧ ᱦᱚᱸ ᱠᱟᱴᱤᱡ ᱤᱧ ᱤ ᱧᱼ ᱟ ᱚᱞ ᱯᱟᱲᱦᱟᱣ ᱥᱮᱬᱟ ᱠᱟᱛᱮ, ᱮᱸᱼ ᱡᱟᱦᱟᱱᱟᱜ ᱜᱮ, ᱟᱨᱠᱤ ᱡᱟᱛᱮ, ᱡᱟᱦᱟᱸᱭ ᱴᱷᱮᱱ, ᱟᱞᱚᱧ ᱮᱲᱮ ᱦᱚᱪᱚ ᱫᱟᱲᱮᱭᱟᱜ ᱢᱟ ᱾ ᱥᱮ ᱟᱞᱚ ᱠᱚ ᱮᱲᱮ ᱫᱟᱲᱮᱭᱟᱧ ᱢᱟ ᱾ ᱚᱱᱠᱟ ᱞᱮᱠᱟᱱᱟᱜ ᱥᱤ ᱤᱼᱧᱤᱧ ᱞᱟᱹᱭᱟ, ᱦᱟᱛᱟᱣ ᱫᱚᱨᱠᱟᱨ ᱥᱮ, ᱚᱱᱠᱟ ᱞᱮᱠᱟ ᱥᱤᱠᱷᱱᱟᱹᱛ ᱦᱚᱸ, ᱥᱤᱠᱷᱱᱟᱹᱛᱚᱜ ᱫᱚ ᱫᱚᱨᱠᱟᱨ ᱜᱮ ᱾ ᱪᱮᱫᱟᱜ ᱥᱮ ᱥᱮᱫᱟᱭ ᱠᱚ, ᱮᱲᱮ ᱦᱚᱪᱚ ᱟᱠᱟᱱᱟ ᱢᱮᱱᱛᱮ? ᱜᱮ